ᱦᱮᱸ ᱪᱮᱫ ᱞᱟᱹᱭ ᱵᱤᱱ ᱢᱟ ᱟᱹᱵᱤᱱ ᱯᱟᱥᱴᱟ ᱠᱷᱚᱱ
ᱟᱪ ᱪᱮᱫ ᱠᱚᱢ ᱪᱮᱠᱟᱭ ᱮᱼᱟ?
ᱱᱚᱜᱼᱚᱭ ᱱᱤᱛᱚᱜ ᱢᱟ ᱫᱟᱜ ᱮ ᱟ ᱫᱚᱢᱮ ᱪᱮᱫ ᱠᱚ ᱵᱩᱲᱩᱵ ᱵᱟᱲᱟ ᱦᱩᱭ ᱟᱠᱟᱱᱟ ᱫᱟᱜ ᱜᱮ ᱟᱞᱮ ᱥᱮᱫ ᱦᱚᱸ ᱨᱚᱦᱚᱭ ᱠᱚᱢᱟ ᱵᱟᱝ ᱜᱟᱱᱚᱜ ᱠᱟᱱᱟ ᱟᱯᱮ ᱥᱮᱫ ᱫᱚ ᱫᱟᱜ ᱮᱟᱭ ᱥᱮ ᱵᱟᱝ
ᱟᱞᱮ ᱥᱮᱫ ᱦᱚᱸ ᱫᱟᱜ ᱜᱮᱫ ᱜᱮᱭᱟ ᱫᱚᱢᱮ ᱜᱮ ᱡᱟᱹᱯᱩᱫ ᱟᱠᱟᱫ ᱟᱭ ᱟᱨ ᱦᱚᱞᱟ ᱢᱟᱫᱷᱮᱨ ᱠᱷᱚᱱᱤᱧ ᱧᱩᱨᱮᱜᱼᱟ ᱵᱟᱨᱯᱮ ᱫᱤᱱ ᱦᱩᱭᱱᱟ ᱢᱚᱬᱮ ᱛᱩᱨᱩᱭ ᱫᱤᱱ ᱢᱮ ᱢᱤᱫ ᱥᱚᱯᱛᱟᱦᱚ ᱜᱟᱱ ᱦᱩᱭ ᱟᱠᱟᱱᱟ ᱟᱨ ᱱᱚᱝᱠᱟ ᱫᱟᱜ ᱮᱼᱟᱭ ᱠᱟᱹᱢᱤ ᱫᱚᱢᱮ ᱚᱲᱟᱜ ᱠᱚᱨᱮᱱᱟᱜ ᱠᱟᱹᱢᱤ ᱠᱚᱦᱚᱸ ᱵᱟᱠᱚ ᱫᱟᱲᱮᱭᱟᱜ ᱠᱟᱱᱟ ᱚᱲᱟᱜ ᱦᱚᱲ ᱠᱚ ᱟᱨ ᱱᱤᱛᱚᱜ ᱨᱚᱦᱚᱭ ᱫᱤᱱ ᱥᱮᱴᱮᱨ ᱟᱠᱟᱱᱟ ᱟᱨ ᱵᱟᱹᱫᱽᱨᱮ ᱫᱟᱜ ᱜᱮ ᱵᱟᱭ ᱴᱟᱦᱟᱨᱟᱜ ᱠᱟᱱᱟ ᱚᱱᱠᱟ ᱫᱟᱜ ᱜᱮ ᱵᱟᱭ ᱫᱟᱜᱤᱜᱼᱟ ᱵᱚᱛ ᱨᱴ ᱵᱚᱛᱤᱨᱴ ᱦᱟᱨᱞᱤ ᱞᱮᱠᱟ ᱢᱟᱱᱮ ᱰᱷᱮᱨ ᱵᱟᱭ ᱫᱟᱜᱮᱭᱟ ᱠᱷᱟᱹᱞᱤ ᱡᱟᱹᱯᱩᱫ ᱮᱜᱼᱟ ᱟᱨ ᱡᱷᱤᱯᱤᱨ ᱡᱷᱤᱯᱤᱨ ᱫᱟᱜ ᱮ ᱡᱚᱨᱚ ᱴᱟᱭᱤᱢ ᱛᱮᱫᱚ ᱪᱮᱫ ᱦᱚᱸ ᱵᱟᱝ ᱪᱤᱠᱟᱹᱜ ᱠᱟᱱᱟ ᱟᱨ ᱨᱚᱦᱚᱭ ᱠᱚᱦᱚᱸ ᱵᱟᱭ ᱜᱟᱱᱚᱜ ᱠᱟᱱᱟ ᱟᱨ ᱟᱯᱮ ᱥᱮᱫ ᱫᱚ ᱨᱚᱦᱚᱭ ᱠᱮᱭᱟᱯ ᱯᱮᱥᱮ ᱟᱹᱣᱨᱤᱭᱟ
ᱟᱞᱮ ᱥᱮᱫ ᱦᱚᱸ ᱥᱤᱭᱩᱜ ᱞᱮᱠᱟ ᱞᱟᱜᱟᱜ ᱞᱮᱠᱟ ᱢᱟ ᱵᱟᱭ ᱫᱟᱜ ᱮᱜᱼᱟ ᱢᱟᱱᱮ ᱫᱟᱜ ᱫᱚᱭ ᱫᱟᱜ ᱮᱜᱼᱟ ᱢᱟᱱᱮ ᱱᱚᱝᱠᱟ ᱡᱩᱨ ᱵᱟᱭ ᱫᱟᱜᱮᱜᱼᱟ ᱢᱟᱱᱮ ᱚᱠᱟ ᱠᱟᱹᱢᱤ ᱦᱚᱸ ᱵᱟᱝ ᱜᱟᱱᱚᱜᱼᱟ ᱱᱚᱝᱠᱟ ᱨᱮᱫᱚ
ᱚᱸ
ᱨᱚᱦᱚᱭ ᱠᱚᱫᱚ
ᱟᱨ ᱛᱚᱞᱟ ᱠᱚᱫᱚ ᱜᱟᱱ ᱟᱠᱟᱱᱟ ᱥᱮ ᱵᱟᱝᱟ ᱨᱚᱦᱚᱭ ᱞᱮᱠᱟ ᱛᱚᱞᱟ ᱢᱟᱨᱟᱝ ᱠᱟᱱᱟ ᱥᱮ
ᱜᱮ ᱨᱚᱦᱚᱭ ᱠᱚᱫᱚ ᱜᱟᱱ ᱟᱠᱟᱱ ᱜᱮᱭᱟ ᱱᱤᱛᱚᱜ ᱫᱚ ᱫᱟᱜ ᱞᱮᱠᱷᱟᱱᱮ ᱨᱚᱦᱚᱭᱟᱞᱮ ᱠᱟᱹᱬᱢᱤ ᱠᱚ ᱧᱟᱢ ᱦᱩᱭᱩᱜᱼᱟ
ᱚᱸ ᱟᱨ ᱵᱟᱹᱭᱦᱟᱹᱲ ᱠᱚᱦᱚᱸ ᱵᱟᱭ ᱫᱟᱜ ᱟᱠᱟᱱᱟ
ᱵᱟᱭᱦᱟᱹᱲ ᱠᱚᱦᱚᱸ ᱵᱟᱝ ᱫᱟᱜ ᱟᱠᱟᱱ ᱛᱟᱞᱮᱭᱟ ᱜᱷᱩᱴᱩ ᱰᱟᱝᱜᱚᱨ ᱦᱚᱸ ᱵᱟᱝ ᱫᱟᱜ ᱟᱠᱟᱱᱟ ᱡᱩᱫᱤ ᱪᱟᱸᱫᱚᱚ ᱵᱚᱸᱜᱟ ᱵᱟᱭ ᱫᱟᱜ ᱵᱟᱭ ᱟᱬᱜᱚᱭᱟ ᱛᱟᱞᱢᱮ ᱱᱮᱥ ᱢᱟ ᱨᱮᱸᱜᱮᱡ ᱛᱮᱜᱮ ᱛᱟᱦᱮᱸ ᱦᱩᱭᱩᱜᱼᱟ ᱟᱫᱚᱢ ᱪᱤᱠᱟᱹᱭᱮᱫᱼᱟ ᱜᱤᱫᱽᱨᱟᱹ ᱯᱤᱫᱽᱨᱟᱹ ᱠᱚ ᱢᱮᱱᱟᱜ ᱠᱚᱣᱟ
ᱦᱚᱭ ᱟᱫᱚ ᱩᱱᱫᱤᱱᱟᱜ ᱥᱚᱵᱡᱤ ᱠᱚ ᱵᱟᱹᱱᱩᱜᱼᱟ
ᱯᱩᱸᱡᱤ ᱠᱚᱫᱚᱢ ᱚᱱᱟ ᱠᱚᱢᱟ ᱡᱚᱢ ᱪᱟᱯ ᱦᱩᱭᱩᱜ ᱠᱟᱱᱟ ᱡᱚᱢ ᱵᱷᱤᱲᱤ ᱦᱩᱭᱩᱜ ᱠᱟᱱᱟ ᱢᱟᱱᱮ ᱱᱮᱥᱵᱩᱨ ᱨᱮ ᱦᱩᱭᱩᱜᱼᱟ ᱟᱜᱟᱢ ᱫᱤᱱ ᱨᱮᱦᱚᱸ ᱪᱮᱫ ᱮ ᱡᱚᱢᱟ
ᱚ ᱚᱱᱟ ᱢᱟ ᱠᱟᱛᱷᱟ ᱠᱟᱱ ᱜᱮᱭᱟ ᱫᱟᱜ ᱡᱩᱫᱤ ᱵᱟᱭ ᱟᱬᱜᱚ ᱞᱮᱠᱷᱟᱱ ᱫᱚ ᱦᱳᱭ ᱚᱱᱟ ᱢᱟ ᱠᱟᱛᱷᱟ ᱠᱟᱱ ᱜᱮᱭᱟ ᱫᱟᱜ ᱡᱩᱫᱤ ᱵᱟᱭ ᱟᱲᱜᱚ ᱞᱮᱠᱷᱟᱱ ᱟᱨ ᱪᱤᱠᱟᱹᱛᱮᱢ ᱪᱟᱥᱟ ᱟᱨ ᱵᱟᱢ ᱪᱟᱥ ᱞᱮᱠᱷᱟᱱ ᱫᱚ ᱦᱟᱜ ᱡᱚᱢᱟᱢ ᱪᱤᱟᱹᱛᱮ ᱟᱵᱚ ᱪᱟᱥᱵᱟᱥ ᱦᱚᱲ ᱠᱟᱱᱟ ᱵᱚᱱ ᱥᱮ ᱵᱟᱝᱟ
ᱚ ᱟᱵᱚ ᱢᱟ ᱪᱟᱹᱥᱤ ᱦᱚᱲ ᱠᱟᱱᱟ ᱵᱚᱱ
ᱫᱟᱲᱮᱜᱼᱟ ᱦᱳᱭ ᱠᱤᱨᱤᱧ ᱟᱛᱮᱫ ᱡᱚᱢ ᱡᱮ ᱫᱤᱠᱩ ᱠᱚ ᱞᱮᱠᱟ ᱢᱟ ᱟᱵᱚ ᱢᱟ ᱵᱟᱵᱚᱱ ᱠᱤᱨᱤᱧ ᱡᱚᱢ ᱫᱟᱲᱮᱭᱟᱜᱼᱟ ᱦᱩᱲᱩ ᱪᱟᱣᱞᱮ ᱫᱚ ᱮᱠᱟᱞ ᱜᱮ ᱵᱟᱝᱵᱚᱱ ᱠᱤᱨᱤᱧᱟ ᱟᱨ
ᱟᱵᱚ ᱫᱚ ᱦᱩᱲᱩ ᱪᱟᱣᱞᱮ ᱨ ᱮᱜᱮ ᱛᱟᱵᱚᱱ ᱟᱵᱚᱣᱟᱜ ᱡᱤᱣᱤ ᱫᱚ
ᱦᱚᱸᱭ ᱟᱨ ᱟᱪᱪᱷᱟ ᱠᱮᱱᱮᱞ ᱠᱚᱫᱚ ᱢᱮᱱᱟᱜ ᱟᱥᱮ ᱵᱟᱝᱟ? ᱚᱱᱛᱮ ᱫᱚ ᱠᱮᱱᱮᱞ ᱠᱮᱱᱮᱞ ᱫᱟᱜ
ᱫᱟᱜ ᱜᱮ ᱵᱟᱭ ᱟᱲᱟᱜᱮᱜᱼᱟ ᱪᱚᱴ ᱠᱷᱚᱱ ᱵᱟᱭ ᱡᱟᱹᱲᱤ ᱞᱮᱠᱷᱟᱱ ᱚᱠᱟ ᱠᱷᱚᱱ ᱫᱟᱜ ᱫᱚ ᱦᱤᱡᱩᱜᱼᱟ
ᱚ ᱠᱮᱱᱮᱞ ᱫᱚ ᱢᱮᱱᱟᱜ ᱜᱮᱭᱟ ᱛᱤᱱᱟᱹᱜ ᱥᱟᱺᱜᱤᱧ ᱨᱮ ᱢᱮᱱᱟᱜᱼᱟ? ᱛᱤᱱᱟᱹ ᱥᱟᱸᱜᱤᱴ ᱨᱮ ᱢᱮᱱᱟᱜ-ᱟ ᱠᱮᱱᱮᱞ ᱠᱚᱫᱚ?
ᱢᱮᱱᱟᱜ ᱜᱮᱭᱟ ᱢᱚᱴᱟ-ᱢᱩᱴᱤ ᱚᱱᱠᱟ ᱢᱟ ᱥᱩᱨ ᱥᱟᱺᱜᱤᱧ ᱢᱮᱱᱟᱜᱼᱟ ᱦᱩᱭᱩᱜᱼᱟ
ᱟᱫᱚ ᱫᱟᱜ ᱫᱟᱜ ᱠᱚᱫᱚ ᱥᱮᱴᱮᱨᱚᱜᱼᱟ ᱥᱮ ᱵᱟᱝᱟ ᱚᱱᱟ ᱵᱟᱹᱫᱽ
ᱥᱮᱴᱮᱨ ᱫᱚ ᱥᱮᱴᱮᱨᱚᱜ ᱠᱟᱱᱟ ᱫᱟᱜ ᱡᱳᱨ ᱞᱮᱠᱷᱟᱱ ᱫᱚ ᱥᱮᱴᱮᱨᱚᱜ ᱜᱮᱭᱟ᱾ ᱚᱱᱟ ᱦᱚᱸ ᱵᱟᱹᱭᱦᱟᱹᱲ ᱠᱚᱜᱮ ᱜᱷᱩᱴᱩ ᱠᱚᱫᱚ ᱵᱟᱭ ᱥᱮᱴᱮᱨᱚᱜᱼᱟ ᱵᱟᱹᱭᱦᱟᱹᱲ ᱛᱮᱜᱮ᱾
ᱚ ᱩᱱᱟᱹᱜ ᱞᱚᱜᱚᱱ ᱞᱚᱜᱚᱱ ᱫᱚ ᱟᱞᱚᱢ ᱞᱟᱹᱭᱟ ᱤᱧ ᱛᱷᱤᱨᱚᱜ ᱟᱹᱧ ᱤᱱᱟᱹ ᱯᱚᱨᱮ ᱞᱟᱹᱭ ᱢᱮ ᱦᱟᱸᱜ᱾
ᱚ
ᱦᱳᱭ ᱟᱨ ᱜᱷᱩᱴᱩ ᱠᱚ ᱨᱮ ᱫᱚ ᱥᱮᱱᱚᱜᱼᱟ ᱥᱮ ᱵᱟᱝᱟ?
ᱜᱷᱩᱴᱩ ᱠᱚᱨᱮ ᱫᱚ ᱵᱟᱭ ᱥᱮᱱᱚᱜᱼᱟ ᱫᱟᱜ ᱠᱚᱫᱚ᱾
ᱚ ᱫᱟᱜ ᱛᱟᱦᱚᱞᱮ ᱫᱚ ᱠᱮᱱᱮᱞ ᱨᱮᱱᱟᱜ ᱫᱟᱜ ᱫᱚ ᱜᱷᱩᱴᱩ ᱫᱚ ᱵᱟᱭ ᱥᱟᱵ ᱧᱟᱢ ᱫᱟᱲᱮᱭᱟᱜᱼᱟ ᱦᱮᱸᱥᱮ
ᱦᱳᱭ
ᱚ ᱟᱨ ᱵᱟᱹᱭᱦᱟᱹᱲ ᱠᱚᱨᱮ ᱫᱚ ᱵᱟᱹᱭᱦᱟᱹᱲ ᱢᱟ ᱫᱟᱜ ᱞᱮᱠᱷᱟᱱᱮ ᱵᱟᱹᱭᱦᱟᱹᱲ ᱫᱟᱜᱚᱜ ᱜᱮᱭᱟ ᱟᱨ ᱠᱮᱱᱮᱞ ᱨᱮᱱᱟᱜ ᱫᱟᱜ ᱦᱚᱸᱭ ᱧᱟᱢᱚᱜᱼᱟ᱾ ᱦᱮᱸᱥᱮ᱾
ᱦᱳᱭ
ᱚ ᱚᱱᱠᱟ ᱫᱚ ᱦᱟᱸᱜ ᱜᱷᱩᱴᱩ ᱨᱮᱱᱟᱜ ᱧᱟᱢ ᱞᱟᱹᱠᱛᱤ ᱥᱮ ᱵᱟᱝᱼᱟ᱾ ᱵᱟᱹᱭᱦᱟᱹᱲ ᱫᱚ ᱫᱟᱜ ᱞᱮᱠᱷᱟᱱᱮ ᱫᱟᱜᱚᱜ ᱜᱮᱭᱟ᱾ ᱟᱨ ᱜᱷᱩᱴᱩ ᱫᱚ ᱦᱟᱸᱜ ᱚᱱᱟ ᱤᱱᱠᱟᱹ ᱫᱟᱜ ᱛᱮᱫᱚ ᱱᱟᱜ ᱵᱟᱭ ᱛᱟᱠᱚᱜᱼᱟ᱾ ᱚ ᱟᱞᱮ ᱥᱮᱫ ᱦᱚᱸ ᱚᱱᱠᱟ ᱠᱮᱱᱮᱞ ᱫᱚ ᱱᱟᱜ ᱵᱟᱹᱱᱩᱜᱼᱟ ᱫᱟᱜ ᱠᱚ ᱥᱮᱨᱢᱟ ᱡᱟᱹᱲᱤ ᱫᱟᱜ ᱵᱷᱚᱨᱥᱟ ᱜᱮ ᱦᱟᱸᱜ ᱪᱟᱥ ᱠᱚ ᱫᱚ ᱦᱳᱭ ᱟᱨ ᱥᱮᱨᱢᱟ ᱡᱟᱹᱲᱤ ᱛᱮ ᱡᱩᱫᱤ ᱵᱟᱭ ᱫᱟᱜᱟ ᱦᱮᱸ ᱥᱮ ᱮᱱᱠᱷᱟᱱ ᱫᱚ ᱱᱟᱜ ᱪᱟᱥ ᱫᱚ ᱵᱟᱭ ᱜᱟᱱᱚᱜᱼᱟ᱾
ᱦᱮᱸ ᱦᱮᱸ
ᱟᱨ ᱦᱳᱭ ᱟᱨ ᱫᱟᱜ ᱠᱚᱦᱚᱸ ᱵᱟᱭ ᱴᱟᱨᱦᱟᱜᱼᱟ ᱚᱱᱠᱟ? ᱡᱩᱫᱤ ᱫᱟᱜᱟᱭ ᱰᱷᱮᱨ ᱧᱚᱜ ᱮᱱᱠᱷᱟᱱ ᱫᱚᱱᱟᱜ ᱪᱟᱥ ᱜᱟᱱᱚᱜᱼᱟ ᱦᱟᱸᱜ᱾ ᱟᱨ ᱡᱩᱫᱤ ᱵᱟᱭ ᱫᱟᱜᱟ ᱮᱱᱠᱷᱟᱱ ᱫᱚ ᱥᱮᱸᱜᱮᱞ ᱵᱟᱭ ᱡᱩᱞᱩᱜᱼᱟ ᱪᱩᱞᱦᱟᱹ ᱨᱮᱱᱟᱜ ᱱᱤᱡᱮᱨ ᱪᱩᱞᱦᱟᱹ ᱨᱮ ᱥᱮᱸᱜᱮᱞ ᱵᱟᱭ ᱡᱩᱞᱩᱜᱼᱟ ᱞᱟᱹᱭ ᱞᱮᱠᱷᱟᱱ ᱫᱚ
ᱦᱚᱸ ᱦᱚᱸ ᱥᱮᱞᱚ ᱠᱚᱫᱚ ᱠᱚ ᱵᱟᱹᱭᱥᱟᱹᱣ ᱵᱟᱲᱟ ᱠᱟᱜ ᱯᱮᱭᱟ ᱥᱮ ᱵᱟᱝᱟ ᱚᱱᱛᱮ ᱫᱚ ᱟᱯᱮ ᱥᱮᱫ?
ᱦᱳᱭ ᱟᱞᱮᱥᱮᱫ ᱥᱮᱞᱚ ᱢᱤᱫ ᱵᱟᱨ ᱢᱮᱱᱟᱜ ᱜᱮᱭᱟ ᱚᱻ ᱟᱞᱮᱥᱮᱫ ᱫᱚ ᱤᱱᱠᱟᱹᱩ ᱩᱛᱩ ᱠᱚᱠᱚ ᱪᱟᱥᱟ᱾ ᱠᱚ ᱥᱮ ᱮᱱᱠᱷᱟᱱ ᱫᱚ ᱥᱮᱞᱚ ᱢᱮᱱᱟᱜᱼᱟ᱾
ᱚ
ᱥᱮᱞᱚ ᱠᱚ ᱩᱛᱩ ᱠᱚ ᱪᱟᱥ ᱵᱟᱠ ᱦᱟᱸ ᱮᱸᱻ ᱦᱳᱭ ᱟᱨ ᱡᱟᱦᱟᱸ ᱞᱮᱠᱟ ᱦᱩᱲᱩ ᱱᱤᱛᱚᱜ ᱢᱟᱱᱟᱜ ᱦᱩᱲᱩ ᱨᱚᱦᱚᱭ ᱥᱤᱡᱮᱱ ᱠᱟᱱᱟ ᱱᱤᱛᱚᱜ ᱡᱟᱹᱯᱩᱫ ᱢᱟ ᱡᱟᱹᱯᱩᱫᱮᱫ ᱜᱮᱭᱟ᱾ ᱟᱨ ᱫᱚᱝᱠᱟ ᱵᱟᱭ ᱡᱟᱹᱯᱩᱫᱮᱭᱟ ᱡᱮ ᱡᱟᱦᱟᱸᱞᱮᱠᱟ ᱡᱮ ᱵᱟᱹᱫ ᱯᱩᱨᱡᱚᱜ ᱢᱟ ᱨᱚᱦᱚᱭ ᱜᱟᱱᱚᱜ ᱢᱟ ᱛᱚᱞᱟ ᱦᱚᱸᱠᱚ ᱛᱚᱞᱟ ᱵᱟᱲᱟ ᱠᱟᱜ ᱜᱮᱭᱟ ᱠᱚ ᱨᱚᱦᱚᱭ ᱦᱚᱸ ᱜᱟᱱ ᱟᱠᱟᱱᱟ ᱠᱷᱟᱹᱞᱤ ᱵᱟᱹᱫᱽ ᱨᱮ ᱫᱟᱜ ᱜᱮ ᱵᱟᱹᱱᱩᱜᱼᱟ, ᱪᱤᱠᱟᱭᱟᱢ? ᱛᱟᱦᱚᱞᱮ ᱟᱛᱩ ᱪᱮᱫ? ᱦᱩᱸ᱾
ᱟᱞᱮ ᱦᱚᱸ ᱱᱚᱛᱮ ᱥᱮᱞᱚ ᱠᱚᱫᱚ ᱠᱚ ᱠᱚ ᱵᱟᱹᱭᱥᱟᱹᱣ ᱠᱟᱜ ᱜᱮᱭᱟ ᱱᱮᱥ ᱫᱚ ᱡᱩᱫᱤ ᱟᱨ ᱠᱟᱞᱟᱵ ᱞᱟᱹᱭᱟᱭ ᱟᱞᱮ ᱥᱮᱱ ᱛᱚ ᱱᱤᱛᱩᱝ ᱦᱳᱲᱳ ᱪᱟᱥ ᱦᱩᱭᱩᱜᱼᱟ᱾ ᱱᱮᱥ ᱡᱩᱫᱤ ᱟᱠᱟᱞ ᱠᱷᱟᱱᱮ᱾
ᱚ᱾ ᱦᱳᱭ ᱪᱤᱠᱟᱹᱭᱟᱢ ᱢᱟ ᱡᱚᱢ ᱢᱟ ᱡᱟᱦᱟᱸ ᱛᱤᱱᱟᱹᱜ ᱡᱚᱢ ᱠᱩᱲᱟᱹᱜ ᱞᱮᱠᱟ ᱢᱟ ᱪᱟᱥ ᱢᱟ ᱫᱚᱨᱠᱟᱨ ᱜᱮ᱾
ᱦᱚᱭ
ᱟᱪ ᱪᱷᱟ ᱦᱸ
ᱦᱚᱭ
ᱟᱼᱫᱟᱠᱟ ᱠᱚᱫᱚ ᱯᱮ ᱡᱚᱢ ᱵᱟᱲᱟ ᱠᱮᱫᱟ ᱥᱮ ᱵᱟᱝᱟ
ᱦᱸ ᱫᱟᱠᱟ ᱠᱚᱫᱚ ᱡᱚᱢ ᱵᱟᱲᱟ ᱦᱩᱭ ᱟᱠᱟᱱᱟ
ᱚᱸ ᱛᱤᱱ ᱨᱮᱯᱮ ᱡᱚᱢ ᱠᱟᱜᱼᱟ ᱥᱮᱛᱟᱜ ᱫᱟᱠᱟ ᱥᱮ ᱛᱤᱠᱤᱱ ᱫᱟᱠᱟ ᱱᱤᱛᱚᱜ ᱢᱟ ᱛᱤᱠᱤᱱᱚᱜ ᱠᱟᱱᱟᱼ ᱚ ᱢᱟᱱᱮ ᱥᱮᱛᱟᱜ ᱫᱟᱠᱟ ᱯᱮ ᱡᱚᱢ ᱟᱠᱟᱫᱼᱟ ᱦᱮᱸ ᱥᱮ?
ᱦᱚᱭ ᱥᱮᱛᱟᱜ ᱫᱟᱠᱟ ᱞᱮ ᱡᱚᱢ ᱟᱠᱟᱜᱼᱟ
ᱚ ᱸ ᱟᱨ ᱪᱮᱫ ᱠᱚᱯᱮ ᱩᱛᱩ ᱟᱠᱟᱫ ᱛᱮᱦᱮᱧ ᱫᱟᱠᱟ ᱯᱮ ᱡᱚᱢ ᱠᱮᱫ ᱫᱚ?
ᱛᱮᱜ ᱱᱟᱦᱟᱜ ᱟᱨᱚ ᱫᱚ ᱦᱚᱲ ᱫᱚ᱾
ᱚᱸ ᱟᱸᱜ ᱩᱛᱩ ᱪᱮᱜ ᱯᱮ ᱩᱛᱩᱣ ᱠᱟᱜᱼᱟ? ᱫᱟᱠ ᱠᱟ ᱡᱚᱢ ᱠᱮᱜ ᱫᱚᱯᱮ ᱪᱮᱜ ᱯᱮ, ᱪᱮᱫ ᱯᱮ ᱩᱛᱩᱣ ᱠᱟ ᱛᱮᱦᱮᱧ ᱫᱚ?
ᱛᱩᱭᱟ ᱟᱞᱮ ᱢᱟ ᱱᱚᱛᱮ ᱢᱟ ᱨᱮᱸᱜᱮᱡ ᱦᱚᱲ ᱟ ᱢᱟᱱᱮ ᱪᱟᱥ ᱵᱟᱥ ᱠᱚ ᱵᱟᱹᱱᱩᱜ ᱟᱹᱱᱤᱡ ᱥᱮ ᱩᱛᱩ ᱠᱚ᱾ ᱱᱚᱝᱠᱟ ᱟᱲᱟᱜ ᱥᱟᱠᱟᱢ ᱜᱮᱞᱮ ᱡᱚᱢ ᱮᱜᱼᱟ᱾
ᱚᱸ ᱮᱱᱠᱷᱟᱱ ᱪᱮᱫ ᱯᱮ ᱩᱛᱩ ᱠᱟᱜ ᱪᱮᱫ ᱯᱮ ᱩᱛᱩ ᱠᱟᱜ ᱛᱮᱦᱮᱧ ᱫᱚ ᱱᱟᱜ?
ᱩᱛᱩ ᱠᱟᱜᱼᱟ ᱞᱮ ᱛᱮᱦᱮᱧ ᱫᱚ ᱢᱩᱱᱜᱟᱹ ᱟᱲᱟᱜ, ᱵᱷᱮᱰᱣᱟ᱾
ᱚ ᱟᱹᱰᱤ ᱥᱤᱵᱤᱞ ᱜᱮ, ᱦᱳᱭ᱾ ᱚᱸ᱾ ᱦᱳᱭ ᱚᱱᱟ ᱠᱚᱜᱮ ᱟᱱᱛᱟᱵᱚᱱ ᱦᱟᱸᱜ ᱚᱠᱟᱨᱮ ᱦᱚ ᱚᱱᱠᱟ ᱫᱚᱢ ᱠᱤᱨᱤᱧ ᱛᱮᱫᱚᱧ ᱡᱚᱢ ᱫᱟᱲᱮᱜᱼᱟ᱾ ᱛᱮ ᱢᱟ ᱩᱛᱩ ᱠᱚᱦᱚᱸ ᱟᱹᱰᱤ ᱫᱟᱢ ᱟᱠᱟᱱᱟ, ᱠᱤᱨᱤᱧ ᱟᱛᱮ ᱡᱚᱢ ᱫᱟᱲᱮᱭᱟᱜ ᱢᱟ ᱦᱳᱭ ᱡᱩᱫᱤ ᱵᱟᱝ ᱛᱟᱦᱮᱱᱟ ᱮᱱᱠᱷᱟᱱ ᱛᱮᱫ ᱩᱛᱩ ᱠᱚ ᱠᱤᱨᱤᱧ ᱜᱮ ᱦᱩᱭᱩᱜᱼᱟ᱾ ᱡᱟᱦᱟᱸ ᱡᱩᱫᱤ ᱠᱟᱹᱣᱰᱤ ᱠᱚ ᱵᱟᱝ ᱛᱟᱦᱮᱱᱟ ᱮᱱᱠᱷᱟᱱ ᱫᱚ ᱚᱠᱟᱨᱮᱢ ᱠᱮᱨᱮᱧ ᱫᱟᱲᱮᱭᱟᱜᱼᱟ᱾ ᱡᱚᱠᱷᱚᱱ ᱠᱟᱹᱣᱰᱤ ᱠᱚ ᱦᱩᱭ ᱞᱮᱱᱠᱷᱟᱱ ᱫᱚ ᱠᱤᱨᱤᱧᱟᱢ ᱦᱮᱸᱥᱮ?
ᱦᱳᱭ᱾
ᱟᱨ ᱟᱞᱮ ᱥᱮᱫ ᱦᱚᱸ ᱢᱤᱛᱟᱭ ᱟᱞᱮ ᱥᱮᱫ ᱫᱚ ᱦᱟᱜ ᱩᱛᱩ ᱠᱚᱫᱚ ᱠᱟᱹᱴᱤᱡ ᱥᱚᱥᱛᱟ ᱛᱮᱜᱮ ᱧᱟᱢᱚᱜᱼᱟ, ᱪᱮᱫᱟᱜ ᱥᱮ ᱚᱱᱛᱮ ᱩᱛᱩ ᱠᱚᱠᱚ ᱪᱟᱥᱟ ᱠᱚ ᱥᱮ᱾ ᱮᱱᱠᱷᱟᱱ ᱫᱚ ᱩᱛᱩ ᱠᱚ ᱥᱚᱥᱛᱟ ᱢᱚᱥᱛᱟ ᱠᱟᱛᱮ ᱜᱮ ᱧᱟᱢᱚᱜᱼᱟ᱾ ᱟᱨ ᱮ-ᱮᱴᱟᱜ ᱵᱤᱨ ᱫᱤᱥᱚᱢ ᱥᱮᱫ ᱠᱚ ᱢᱟᱱᱮ ᱮᱴᱟᱜ ᱦᱚᱭ ᱫᱤᱥᱚᱢ ᱥᱮᱫ ᱦᱮ ᱢᱟᱱᱮ ᱥᱮᱯᱞᱮᱭ ᱟᱠᱚ ᱢᱟᱱᱮ ᱤᱫᱤᱭᱟᱠᱚ ᱚᱱᱛᱮ ᱠᱷᱚᱱ ᱵᱷᱮᱡᱟᱭᱟᱠᱚ᱾ ᱦᱚᱱᱛᱮ ᱨᱮᱠᱚ ᱟᱠᱷᱨᱤᱧᱟ ᱟᱨ ᱚᱛᱮᱱ ᱦᱚᱲ ᱫᱚ ᱦᱟᱸᱜ ᱚᱱᱟ ᱜᱮᱠᱚ ᱟᱠᱷᱨᱤᱧᱟ ᱠᱚ ᱥᱚᱥᱛᱟ ᱛᱮᱠᱚ ᱧᱟᱢᱟ, ᱟᱨ ᱦᱟᱱᱛᱮ ᱡᱟᱦᱟᱸᱭ ᱠᱚ ᱤᱫᱤᱭᱟ ᱠᱚ ᱱᱟᱦᱟᱜ ᱫᱟᱢ ᱛᱮᱠᱚ ᱟᱠᱷᱨᱤᱧᱟ᱾ ᱟᱨ
ᱛᱟᱦᱚᱞᱮ ᱟᱨ ᱟᱨ ᱪᱮᱜ ᱠᱚᱯᱮ ᱪᱮᱠᱟ ᱵᱟᱲᱟᱭᱟ ᱚᱲᱟᱜ ᱨᱮᱫᱚ ᱱᱤᱛᱚᱝ ᱫᱚ?
ᱟᱨ ᱪᱮᱜ ᱮ ᱪᱤᱠᱟᱹᱭᱟ ᱱᱤᱛᱚᱜ ᱱᱚᱛᱮ ᱫᱚ ᱠᱟᱹᱢᱤ ᱠᱚᱜᱮ ᱵᱟᱭ ᱞᱟᱜᱟᱣ ᱠᱟᱱ ᱠᱷᱟᱱ ᱚᱲᱟᱜ ᱠᱚᱨᱮᱜᱮ ᱱᱮ ᱛᱚᱝ ᱫᱚ ᱦᱮᱱᱟᱜ ᱵᱟᱲᱟ ᱞᱮᱜᱮᱭᱟ, ᱠᱚᱜᱮ ᱛᱚᱜ ᱫᱚ ᱟᱞᱮᱫᱚ ᱰᱟᱹᱝᱨᱤ ᱠᱚᱜᱮ ᱞᱮ ᱜᱩᱯᱤ ᱵᱟᱲᱟᱭᱮᱫ ᱠᱚᱣᱟ᱾ ᱪᱤᱜ ᱟᱫᱚᱢ ᱪᱤᱠᱟᱹᱭᱟ?
ᱚ
ᱰᱟᱹᱝᱨᱤ ᱠᱚ ᱛᱟᱞᱮ ᱦᱮᱱᱟᱜ ᱠᱚᱣᱟ ᱢᱮᱨᱚᱢ ᱵᱷᱤᱲᱤ ᱠᱚ ᱢᱮᱱᱟᱜ ᱠᱚᱛᱟᱞᱮᱭᱟ ᱥᱤᱢ ᱥᱩᱠᱨᱤ ᱠᱚ ᱢᱮᱱᱟᱜ ᱠᱚᱣᱟ᱾ ᱢᱟᱱᱮ ᱟᱹᱰᱤ ᱠᱤᱪᱷᱩ ᱡᱮᱛᱮᱱ ᱠᱤᱪᱷᱩ ᱜᱮ ᱦᱮᱱᱟᱜ ᱠᱚᱣᱟ ᱛᱟᱞᱮ ᱩᱱᱠᱩ ᱠᱚᱜᱮᱞᱮ ᱫᱮᱠᱵᱷᱟᱞ ᱦᱟᱛᱟᱲᱮᱫ ᱠᱚᱣᱟ ᱪᱮᱫ ᱮᱢ ᱪᱤᱠᱟᱹᱭᱟ ᱱᱤᱛᱚᱜ ᱠᱟᱹᱢᱤ ᱠᱚᱦᱚᱸ ᱵᱟᱝ ᱞᱟᱜᱟᱣ ᱟᱠᱟᱱ ᱠᱷᱟᱱ ᱱᱩᱠᱩ ᱠᱚᱜᱮᱞᱮ ᱫᱮᱠᱵᱷᱟᱞᱮᱫ ᱠᱚᱣᱟ᱾
ᱦᱳᱭ ᱟᱨ ᱛᱤᱱᱟᱹᱜ ᱛᱤᱱᱟᱹᱜ ᱠᱚ ᱛᱟᱯᱮ ᱢᱮᱱᱟᱜ ᱠᱚᱣᱟ ᱰᱟᱝᱨᱤ ᱠᱚᱫᱚ ᱰᱟᱝᱨᱟ ᱠᱚᱫᱚ
ᱢᱮᱱᱟᱜ ᱠᱚᱜᱮᱭᱟ ᱚᱱᱠᱟ ᱫᱚ ᱰᱷᱮᱨ ᱰᱷᱮᱨ ᱜᱮᱛᱟᱞᱮ ᱦᱮᱱᱟᱜ ᱠᱚᱣᱟ᱾ ᱠᱚᱢ ᱫᱚ ᱵᱟᱝ-ᱟ ᱤᱱᱠᱩ ᱫᱚ ᱢᱮᱱᱟᱜ ᱠᱚᱜᱮ ᱛᱟᱞᱮᱭᱟ ᱱᱩᱱᱟᱹᱜ ᱡᱤᱱᱤᱥ ᱛᱟᱞᱮ ᱫᱚ᱾
ᱦᱚᱸ᱾
ᱚ ᱦᱩᱭᱩᱜ ᱟᱠᱚ ᱢᱚᱴᱟᱢᱩᱴᱤ ᱦᱩᱭᱩᱜ ᱜᱮᱭᱟ ᱠᱚ ᱰᱷᱮᱨ ᱜᱮ᱾
ᱰᱷᱮᱨ ᱢᱟᱱᱮ ᱵᱟᱨ
ᱰᱷᱮᱨ ᱢᱟᱱᱮ ᱦᱩᱭᱩᱜ ᱜᱮᱭᱟ ᱠᱚ ᱚᱱᱠᱟ ᱟᱸ ᱜᱟᱹᱭ ᱠᱚᱛᱮ ᱰᱟᱝᱨᱟ ᱠᱚᱛᱮ ᱦᱩᱭᱩᱜ ᱜᱮᱭᱟ ᱠᱚ ᱟᱴᱚ ᱫᱚᱥᱴᱤ᱾ ᱟᱨ ᱢᱮᱨᱚᱢ ᱵᱷᱮ ᱛᱟᱞᱮ ᱵᱮᱱᱟᱜ
ᱪᱷᱟ᱾
ᱟᱯᱮ ᱫᱚ ᱢᱮᱱᱟᱜ ᱠᱚᱣᱟ ᱥᱮ ᱵᱟᱝ-ᱟ ᱚᱱᱛᱮ ᱫᱚ? ᱦᱮᱸ ᱟᱯᱮ ᱫᱚ ᱚᱱᱛᱮ ᱫᱚ ᱢᱮᱨᱚᱢ ᱵᱷᱤᱰᱤ ᱠᱚᱫᱚ ᱦᱮᱱᱟᱜ ᱠᱚᱣᱟ ᱥᱮ ᱵᱟᱝ?
ᱢᱮᱱᱟᱜ ᱠᱚ ᱜᱮᱭᱟ ᱚᱱᱠᱟ ᱫᱚ ᱦᱟᱸᱜ ᱟᱞᱮ ᱫᱚ ᱵᱟᱞᱮ ᱟᱹᱥᱩᱞ ᱟᱠᱟᱫ ᱠᱚᱣᱟ ᱢᱮᱨᱚᱢ ᱵᱷᱤᱰᱤ ᱠᱚᱫᱚ ᱟᱹᱥᱩᱞ ᱟᱠᱟᱫ ᱠᱚᱜᱮᱭᱟ ᱦᱚᱲ ᱠᱚᱫᱚ ᱦᱟᱸᱜ᱾ ᱟᱞᱮ ᱫᱚ ᱚᱱᱠᱟ ᱦᱚᱲ ᱫᱚᱨᱠᱟᱨ ᱚᱱᱟ ᱚᱱᱟ ᱛᱟᱭᱚᱢ ᱨᱮ ᱢᱤᱫᱴᱟᱝ ᱦᱚᱲ ᱫᱚᱨᱠᱟᱨ ᱢᱮᱨᱚᱢ ᱧᱮᱞ ᱵᱟᱠᱷᱟᱨ ᱦᱮᱸᱥᱮ ᱟᱨ ᱚᱱᱠᱟ ᱢᱟ ᱟᱲᱟᱜ ᱜᱤᱰᱤ ᱢᱟ ᱵᱟᱝ ᱜᱟᱱᱚᱜᱼᱟ᱾ ᱜᱩᱯᱤ ᱦᱩᱭᱩᱜᱼᱟ ᱡᱚᱢᱟᱜ ᱮᱢᱟ ᱠᱚ ᱦᱩᱭᱩᱜᱼᱟ ᱥᱚᱢᱚᱭ ᱥᱚᱢᱚᱭ ᱯᱟᱞᱦᱟ ᱠᱚ ᱟᱹᱜᱩᱣᱟ ᱠᱚ ᱦᱩᱭᱩᱜᱼᱟ᱾ ᱟᱨ ᱰᱟᱝᱨᱤ ᱦᱚᱸ ᱜᱩ- ᱜᱩᱯᱤ ᱠᱚ ᱦᱩᱭᱩᱜᱼᱟ ᱵᱟᱝ ᱜᱩᱯᱤ ᱞᱮᱠᱷᱟᱱ ᱵᱟᱭ ᱜᱟᱱᱚᱜᱼᱟ ᱪᱟᱲᱤᱭᱟ ᱦᱚᱸ ᱜᱤᱰᱤ ᱞᱮᱠᱷᱟᱱ ᱦᱮᱸᱥᱮ ᱚᱱᱟ ᱛᱮᱱᱟᱜ ᱛᱤᱱᱟᱹᱜ ᱠᱚ ᱫᱟᱲᱮᱭᱟᱠᱚᱣᱟ ᱚᱱᱮ ᱚᱱᱠᱟ ᱦᱤᱥᱟᱹᱵ ᱠᱚ ᱫᱚᱦᱚ ᱟᱠᱟᱫ ᱠᱚᱣᱟ ᱟᱞᱮ ᱨᱮᱱ ᱦᱚᱸ ᱢᱮᱱᱟᱜ ᱠᱚᱣᱟ᱾ ᱢᱤᱫ ᱡᱳᱨ ᱰᱟᱝᱜᱽᱨᱟ ᱩᱱᱠᱩ ᱜᱮ ᱟᱨ ᱫᱚᱦᱚ ᱵᱟᱲᱟ ᱟᱠᱟᱫ ᱠᱚᱜᱮᱭᱟ ᱠᱚ ᱟᱨᱚ ᱢᱮᱨᱚᱢ ᱠᱚ ᱵᱷᱤᱰᱤ ᱠᱚ ᱮᱴᱟᱜ ᱦᱚᱲ ᱠᱚᱱᱟᱜ ᱡᱟᱦᱟᱸᱭ ᱱᱟ ᱦᱟᱸᱜ ᱚᱱᱠᱟ ᱦᱚᱲ ᱠᱚ ᱦᱟᱸᱜ ᱦᱩᱭᱩᱜ ᱠᱟᱱᱟ ᱠᱚ ᱦᱮᱸᱥᱮ ᱟᱨ ᱥᱩᱠᱨᱤ ᱠᱚ᱾ ᱢᱤᱫᱴᱟᱝ ᱜᱟᱱ ᱤᱛᱟᱹᱜ ᱫᱟᱠᱟ ᱡᱚᱢ ᱞᱟᱹᱜᱤᱫ ᱛᱮ ᱫᱚᱦᱚ ᱢᱟ ᱫᱚᱦᱚ ᱟᱠᱟᱫ ᱠᱚᱣᱟᱞᱮ ᱦᱳᱭ ᱟᱨ ᱟᱯᱮ ᱫᱚ ᱥᱩᱠᱨᱤ ᱠᱚᱫᱚ ᱯᱮ ᱫᱚᱦᱚ ᱠᱟᱜ ᱠᱚᱣᱟ ᱥᱮ ᱵᱟᱝ-ᱟ?
ᱦᱚᱸ ᱫᱚᱦᱚ ᱟᱠᱟᱫ ᱠᱚᱣᱟᱞᱮ ᱥᱩᱠᱨᱤ ᱢᱮᱱᱟᱜᱮ ᱠᱚᱛᱟᱞᱮᱭᱟ ᱦᱚᱯᱚᱱ ᱠᱚ ᱢᱮᱱᱟᱜ ᱠᱚᱛᱟᱞᱮᱭᱟ᱾ ᱫᱚᱦᱚ ᱠᱟᱜ ᱠᱚᱜᱮᱭᱟᱞᱮ ᱟᱞᱮ ᱦᱚᱸ ᱜᱤᱫᱽᱨᱟᱹ ᱯᱤᱫᱽᱨᱟᱹ ᱠᱚ ᱢᱮᱱᱟᱜ ᱠᱚᱫᱚ ᱩᱱᱠᱩᱣᱟᱜ ᱤᱛᱟᱹᱜ ᱫᱟᱜᱟ ᱠᱚᱠᱚ ᱡᱚᱢᱟ᱾
ᱟᱪᱪᱷᱟ ᱛᱤᱱᱟᱹᱜ ᱛᱤᱱᱟᱜ ᱯᱮ ᱫᱚᱦᱚ ᱟᱠᱟ ᱠᱚᱣᱟ ᱥᱩᱠᱨᱤ ᱛᱟᱣ ᱛᱤᱱᱟᱹᱜ ᱴᱤ ᱜᱟᱱ ᱢᱮᱱᱟᱜ ᱠᱚᱣᱟ
ᱫᱚᱦᱚ ᱟᱠᱟᱫ ᱠᱚ ᱜᱮᱞᱮ ᱩᱱᱠᱩ ᱦᱚᱸ ᱢᱚᱬᱮ ᱛᱩᱨᱩᱭ ᱜᱚᱴᱟ ᱢᱮᱱᱟᱜ ᱠᱚᱣᱟ᱾
ᱚ ᱢᱚᱬᱮ ᱛᱩᱨᱩᱭ ᱜᱚᱴᱟᱝ
ᱤᱭᱟᱹ ᱟᱯᱮ ᱥᱮᱫ ᱫᱚ ᱜᱮᱰᱮ ᱠᱚᱫᱚ ᱯᱮ ᱫᱚᱦᱚ ᱟᱠᱟᱫ ᱠᱚᱣᱟ ᱥᱮ ᱵᱟᱝ ᱜᱮᱰᱮ ᱠᱚ
ᱜᱮᱰᱮ ᱫᱚ ᱚᱱᱠᱟ ᱵᱟᱹᱱᱩᱜ ᱠᱚᱣᱟ ᱜᱮᱰᱮ ᱠᱚᱫᱚ ᱵᱟᱹᱱᱩᱜ ᱵᱟᱠᱚ ᱫᱚᱦᱚ ᱵᱟᱲᱟ ᱠᱟᱫ ᱠᱚᱣᱟ᱾ ᱤᱭᱟᱹ ᱢᱮᱱᱟᱜ ᱠᱚ ᱥᱤᱢ ᱢᱮᱱᱟᱜ ᱠᱚᱣᱟ ᱥᱩᱠᱨᱤ ᱢᱮᱱᱟᱜ ᱠᱚᱣᱟ ᱰᱟᱝᱨᱤ ᱢᱮᱨᱚᱢ ᱵᱷᱤᱰᱤ ᱜᱮᱰᱮ ᱫᱚ ᱵᱟᱹᱱᱩᱜ ᱠᱚᱣᱟ ᱢᱟᱱᱮ ᱮᱴᱟᱜ ᱮᱴᱟᱜ ᱟᱹᱛᱩ ᱥᱮᱫ ᱫᱚ ᱱᱟᱜ ᱟᱠᱮ ᱟᱛᱩᱼᱼᱼ ᱱᱟᱜ ᱵᱟᱹᱱᱩᱜ ᱠᱚᱣᱟᱱᱟᱜ ᱜᱮᱰᱮ ᱫᱚ ᱵᱟᱠᱚ ᱫᱚᱦᱚ ᱠᱟᱜ ᱡᱚᱣᱟ᱾
ᱦᱳᱭ ᱛᱚ
ᱟᱨ ᱟᱯᱮ ᱥᱮᱫ ᱫᱚ ᱜᱮᱰᱮ ᱠᱚᱫᱚ ᱠᱚ ᱟᱹᱥᱩᱞ ᱟᱠᱟᱫ ᱠᱚᱣᱟ
ᱚ ᱜᱮᱰᱮ ᱠᱚ ᱢᱤᱫ ᱵᱟᱨ ᱚᱲᱟᱜ ᱨᱮ ᱢᱮᱱᱟᱜ ᱠᱚᱜᱮᱭᱟ ᱦᱤᱡᱩᱜ ᱜᱮᱭᱟ ᱠᱚ ᱵᱟᱲᱜᱮ ᱡᱲᱜᱮ ᱠᱚ ᱪᱚᱴᱚ ᱵᱟᱲᱟᱭᱟᱠᱚ ᱩᱱᱠᱩ ᱢᱟ ᱜᱩᱯᱤ ᱢᱟ ᱵᱟᱭ ᱦᱩᱭᱩᱜᱼᱟ ᱢᱟ ᱨᱮ ᱰᱷᱚᱰᱟ ᱨᱮ ᱫᱟᱜ ᱟᱨᱮᱡᱽ ᱨᱮ ᱩᱱᱠᱩ ᱵᱟ ᱤᱱᱟᱹ ᱠᱚᱛᱮ ᱜᱮ ᱠᱚ ᱟᱹᱥᱩᱞᱚᱜᱼᱟ
ᱦᱳᱭ
ᱟᱨ ᱠᱟᱹᱴᱤᱡ ᱜᱮᱰᱮ ᱜᱟᱹᱴᱤᱡ ᱫᱚ ᱠᱟᱹᱴᱤᱡ ᱚᱡᱽᱟᱭᱟᱠᱚ ᱥᱮ ᱚᱱᱟ ᱠᱷᱟᱹᱛᱤᱨ ᱦᱚᱲ ᱠᱚ ᱵᱟᱭ ᱫᱚᱦᱚ ᱥᱟᱱᱟ ᱠᱚᱣᱟ ᱡᱟᱹᱥᱛᱤ ᱟᱹᱰᱤ ᱡᱟᱹᱥᱛᱤ ᱠᱚ ᱚᱡᱽᱨᱟᱭᱟᱠᱚ
ᱦᱚ
ᱚ
ᱢᱟ ᱛᱟᱦᱚᱞᱮ ᱱᱚᱰᱮ ᱜᱮᱞᱟᱝ ᱠᱮᱪᱮᱫᱟ ᱥᱚᱢᱚᱭ ᱠᱚᱢᱟ ᱦᱩᱭ ᱡᱟᱣᱨᱟ ᱟᱠᱟᱱᱟ
ᱦᱳᱭ
ᱢᱟ ᱴᱷᱤᱠ ᱜᱮᱭᱟ᱾